ᱦᱮᱞᱳ
ᱦᱮᱸ
ᱦᱮᱸ ᱨᱚᱲ ᱟᱸᱡᱚᱢᱚᱜ ᱠᱟᱱᱟ?
ᱦᱮᱸ ᱨᱚᱲ ᱟᱸᱡᱚᱢᱚᱜ ᱠᱟᱱᱟ᱾ ᱤᱧᱟᱜ ᱨᱚᱲ ᱟᱸᱡᱚᱢᱚᱜ ᱠᱟᱱᱟ?
ᱦᱩᱸ, ᱦᱩᱸ ᱟᱸᱡᱚᱢᱚᱜ ᱠᱟᱱᱟ᱾
ᱪᱮᱫ ᱪᱮᱫ ᱠᱚᱯᱮ ᱪᱤᱠᱟᱹᱭᱮᱜ-ᱟ?
ᱦᱮᱸ ᱪᱤᱠᱟᱹ ᱵᱟᱝ, ᱱᱤᱛᱚᱜ ᱫᱚ ᱦᱟᱸᱜ ᱚᱲᱟᱜ ᱨᱮᱜᱮ ᱦᱚᱞᱟ ᱱᱟᱜ ᱠᱟᱹᱴᱤᱡ ᱵᱟᱥᱠᱮᱹ ᱥᱳᱲᱮᱸ ᱠᱚ ᱠᱟᱹᱡ ᱡᱚᱢ ᱦᱩᱭᱱᱟ᱾ ᱛᱟᱦᱮᱸ ᱠᱟᱱ ᱜᱮᱭᱟ ᱦᱩᱞ ᱢᱟᱸᱦᱟ᱾ ᱦᱮᱸ ᱦᱩᱞ ᱢᱟᱦᱟ ᱨᱮᱭᱟ-ᱜ ᱥᱳᱲᱮᱸ ᱠᱚ ᱥᱟᱨᱮᱡ ᱛᱟᱦᱮᱸ ᱠᱟᱱ ᱜᱮᱭᱟ᱾ ᱛᱚ ᱚᱱᱟᱜᱮ ᱡᱚᱢ ᱦᱩᱭᱱᱟ᱾ ᱛᱚ ᱟᱢ ᱫᱚ ᱡᱚᱢ ᱵᱟ ᱡᱚᱢ ᱠᱚᱼᱫᱚ ᱦᱩᱭᱱᱟ᱾
ᱦᱮᱸ ᱦᱩᱭ ᱠᱟᱱᱟ ᱱᱤᱛᱚᱜ ᱫᱚ᱾
ᱦᱩᱸ ᱦᱚᱞᱟ ᱛᱟᱦᱞᱮ ᱦᱩᱞ ᱢᱟᱸᱦᱟ ᱫᱚ, ᱚᱠᱟᱞᱮᱠᱟ ᱢᱟᱱᱟᱣ ᱠᱮᱫᱟ ᱯᱮ?
ᱦᱮᱸ ᱵᱷᱽᱟᱞᱮᱸᱜᱮ ᱦᱩᱭᱱᱟ᱾ ᱡᱟᱠ ᱡᱚᱢᱚᱠ ᱟᱫᱚ ᱛᱟᱨᱟ᱾ ᱥᱤᱧ ᱵᱮᱲᱟ ᱜᱮᱭᱟ ᱱᱟᱭᱠᱮᱹ ᱤᱫᱤ ᱥᱚᱢᱚᱭ ᱮᱸ ᱫᱟᱜ ᱠᱮᱫᱟᱭ ᱾ ᱟᱫᱚ ᱩᱱᱜᱮ ᱠᱟᱹᱴᱤᱡ ᱰᱟᱢᱟ ᱰᱳᱞᱱᱟ᱾
ᱦᱮᱸ, ᱦᱮᱸ
ᱟᱯᱮ ᱚᱱᱛᱮ ᱫᱟᱜ ᱠᱮᱜ-ᱟᱭ?
ᱦᱳᱭ ᱱᱚᱛᱮ ᱫᱟᱜ ᱠᱮᱜ ᱜᱮᱭᱟ᱾ ᱵᱷᱟᱹᱜᱤ ᱜᱮ ᱢᱚᱴᱟᱢᱩᱴᱤ ᱢᱟᱱᱮ ᱯᱮ ᱜᱷᱽᱚᱱᱴᱟ ᱫᱷᱚᱨᱮ ᱫᱟᱜ ᱠᱮᱫᱟᱭ᱾ ᱯᱩᱨᱟᱹ ᱢᱤᱫ ᱮᱥᱟ᱾ ᱯᱩᱨᱟᱹ ᱵᱟᱱ ᱢᱟᱱᱮ ᱪᱮᱫᱠᱟ ᱵᱟᱝ ᱵᱟᱱᱚᱜᱼᱟ᱾ ᱟᱫᱚ ᱱᱚᱣᱟ ᱫᱚ ᱠᱟᱹᱡ ᱪᱮᱛᱟᱱ ᱪᱮᱛᱟᱱ ᱧᱚᱜ ᱜᱮᱭᱟ ᱛᱚ᱾ ᱟᱫᱚ ᱚᱝᱠᱟ ᱫᱚ ᱵᱟᱝ ᱛᱤᱸᱜᱩ ᱞᱮᱱᱟ᱾ ᱫᱟᱜ ᱫᱚ ᱢᱤᱫ ᱜᱷᱟᱹᱲᱤᱡ ᱛᱮᱜᱮ ᱟᱸᱡᱮᱫ ᱱᱟ᱾ ᱩᱱᱟᱹᱜ ᱡᱚᱛᱚ ᱜᱷᱟᱹᱲᱤᱡ ᱫᱟᱜ ᱠᱮᱛ ᱛᱚᱛᱚ ᱜᱷᱟᱹᱲᱤᱡ ᱟᱹᱰᱤ ᱡᱳᱨ ᱫᱟᱜ ᱵᱟᱥ ᱠᱚ ᱪᱳᱴᱷᱳ - ᱪᱳᱴᱷᱳ ᱜᱟᱲᱤ ᱠᱚ ᱛᱤᱸᱜᱩ ᱨᱮᱜᱮ ᱛᱟᱦᱮᱸ ᱠᱟᱱᱟ᱾ ᱢᱟᱱᱮ ᱯᱩᱨᱟᱹ ᱮᱠᱫᱚᱢ ᱢᱟᱱᱮ ᱪᱟᱠᱟ ᱠᱚ ᱰᱩᱵᱩᱡᱚ-ᱜ ᱠᱟᱱ ᱛᱟᱦᱮᱸᱜ, ᱢᱟᱱᱮ ᱰᱷᱽᱮᱹᱨ ᱜᱮ ᱫᱟᱜ ᱠᱟᱜ ᱛᱟᱦᱮᱸᱜᱼᱟ᱾
ᱚ ᱵᱚᱸᱜᱟ ᱛᱟᱦᱞᱮ ᱵᱚᱸᱜᱟ ᱠᱚ ᱥᱚᱛ ᱜᱮᱭᱟ᱾ ᱚᱸᱰᱮᱱ ᱠᱚᱼᱫᱚ ᱵᱟᱥᱮ
ᱦᱮᱸ ᱥᱚᱛ ᱫᱚ ᱦᱟᱸᱜ ᱚᱱᱟ ᱫᱚ ᱞᱟᱹᱭ ᱵᱟᱝ ᱜᱟᱱᱚᱜᱼᱟ᱾ ᱟᱥᱟᱲ ᱵᱚᱸᱜᱟ ᱠᱟᱱᱟ ᱛᱚ᱾ ᱦᱮᱸ ᱥᱚᱛ ᱫᱚ-ᱠᱚ ᱥᱚᱛ ᱜᱮ ᱞᱟᱹᱭᱟᱠᱚ ᱛᱚ ᱠᱟᱛᱷᱟ ᱨᱮᱫᱚ᱾
ᱦᱳᱭ ᱡᱮ ᱵᱚᱸᱜᱟ ᱵᱩᱨᱩ ᱚᱠᱛᱚ ᱫᱟᱜ ᱞᱮᱠᱷᱟᱱ ᱜᱮ᱾ ᱵᱩᱡᱟ ᱪᱮᱫ ᱵᱚᱸᱜᱟ ᱠᱚ ᱥᱚᱛ ᱜᱮᱭᱟ ᱥᱮ᱾
ᱦᱚ, ᱦᱮ ᱦᱮ ᱾ ᱦᱳᱭ, ᱦᱳᱭ ᱫᱟᱜ ᱞᱮᱠᱷᱟᱡ ᱜᱮ, ᱵᱚᱸᱜᱟ ᱵᱩᱨᱩ ᱠᱚ ᱥᱚᱵᱮ ᱠᱟᱨ ᱴᱷᱮᱱ ᱠᱷᱚᱱ ᱞᱟᱹᱭ ᱭᱟᱠᱚ, ᱟ ᱚᱸᱰᱮ ᱫᱚ ᱢᱟᱱᱮ ᱪᱮᱫ ᱠᱟ ᱵᱚᱸᱜᱟ ᱠᱚ ᱩᱰᱩᱠ ᱞᱮᱱ ᱛᱟᱦᱮᱸᱼᱟ, ᱥᱮ ᱪᱮᱫ ᱞᱮᱠᱟ?
ᱵᱟᱝᱼᱟ ᱚᱸᱰᱮ ᱫᱚ ᱦᱟᱸᱜ ᱵᱚᱸᱜᱟ ᱫᱚ ᱵᱟᱠᱚᱸᱻ ᱚᱸᱰᱚᱜ ᱟᱠᱟᱱᱟ ᱾
ᱦᱚᱸ ᱦᱚᱸ ᱟᱪᱪᱷᱟ ᱟᱪᱪᱷᱟ ᱾ ᱛᱟᱦᱮᱞᱮ ᱱᱚᱣᱟ ᱦᱩᱞ ᱫᱤᱵᱚᱥ ᱵᱟᱨᱮ ᱛᱮ ᱛᱟᱦᱮᱞᱮ ᱮᱸ ᱢᱤᱫ ᱵᱟᱨ ᱠᱟᱛᱷᱟ ᱠᱟᱹᱴᱤᱡ ᱞᱟᱹᱭᱼᱟᱜ ᱢᱮᱥᱮ?
ᱦᱩᱞ ᱫᱤᱵᱚᱥ ᱥᱮ ᱦᱩᱞ ᱢᱟᱦᱟᱸ?
ᱦᱩᱞ ᱢᱟᱦᱟ ᱡᱟᱦᱟᱸ ᱵᱚᱱ ᱢᱟᱱᱟᱣ ᱫᱚ ᱦᱩᱞ ᱦᱩᱞ ᱫᱚ ᱪᱮᱫ ᱞᱮᱠᱟᱨᱮ ᱦᱩᱭ ᱞᱮᱱ ᱛᱟᱦᱮᱸᱼᱟ, ᱦᱩᱞ ᱨᱮᱭᱟᱜ ᱦᱩᱭ ᱨᱮᱭᱟᱜ ᱠᱟᱨᱚᱱ ᱫᱚ ᱪᱮᱫ ᱛᱟᱦᱮᱸ ᱠᱟᱱᱟ?
ᱦᱩᱭ ᱨᱮᱱᱟᱜ ᱠᱟᱨᱚᱱ ᱫᱚᱻᱭ ᱥᱮᱫᱟᱭ ᱨᱮ ᱡᱟᱦᱟᱸᱭ ᱫᱚ ᱜᱮᱞ ᱤᱨᱟᱹᱞ ᱥᱟᱭ ᱢᱚᱬᱮ ᱜᱮᱞ ᱢᱚᱬᱮ ᱥᱟᱞ ᱞᱟᱦᱟ, ᱢᱟᱱᱮ ᱥᱟᱱᱛᱟᱲ ᱢᱟᱹᱱᱢᱤ ᱠᱚ ᱤᱭᱟᱹ ᱛᱟᱦᱮᱸᱱ ᱩᱱᱠᱩ ᱵᱤᱨᱤᱴᱤᱥ ᱠᱚ, ᱟᱸ ᱱᱟᱦᱟᱪᱟᱨ ᱠᱚ ᱪᱟᱹᱞᱩ ᱞᱮᱜ ᱛᱟᱦᱮᱸᱜᱼᱟ, ᱡᱮᱢᱚᱱ ᱡᱟᱹᱛᱤ ᱫᱷᱚᱨᱚᱻᱢ, ᱠᱚ ᱨᱮᱡ ᱦᱚᱪᱚᱜ ᱠᱟᱱ ᱛᱟᱦᱮᱸᱜᱼᱟ, ᱦᱟᱸᱥᱟ ᱡᱟᱭᱜᱟ ᱠᱚ ᱨᱮᱡ ᱦᱚᱪᱚᱜ ᱠᱟᱱ ᱛᱟᱦᱮᱸᱜᱼᱟ, ᱢᱟᱱᱮ ᱵᱷᱟᱨᱚᱛ ᱫᱤᱥ ᱚᱢ ᱨᱮ ᱦᱮᱡ ᱠᱟᱛᱮᱼᱟᱜ, ᱟᱠᱚ ᱜᱮ ᱢᱟᱱᱮᱢ ᱡᱳᱨ ᱡᱩᱱᱩᱢ ᱠᱚ ᱪᱟᱞᱟᱜ ᱪᱟᱭ ᱡᱚᱭ ᱡᱩᱞᱩᱱ ᱨᱚᱰᱚᱡ ᱠᱚᱪᱞᱳᱱ, ᱛᱚ ᱚᱱᱟ ᱧᱮᱞ ᱠᱟ ᱛᱮᱫ ᱥᱟᱱᱛᱟᱲ ᱦᱚᱯᱚᱱ ᱡᱟᱦᱟᱸ ᱫᱚ ᱪᱩᱱᱩ ᱢᱩᱨᱢᱩ ᱨᱮᱱ ᱜᱤᱫᱽᱨᱟᱹ, ᱪᱟᱜ ᱮᱸ ᱥᱤᱫᱩ, ᱠᱟᱹᱱᱦᱩ ᱪᱟᱸᱫᱽ ᱵᱷᱳᱭᱨᱚᱵᱽ, ᱩᱱᱠᱩ ᱜᱮᱯ ᱯᱩᱭᱞᱳ ᱦᱩᱞ ᱫᱚ ᱠᱚᱣᱟ ᱮᱛᱚᱦᱚᱵ ᱞᱮᱫᱟ, ᱢᱮᱱᱮᱢ ᱟᱹᱭᱩᱨᱤᱭᱟᱹ ᱞᱮᱠᱟ ᱛᱮᱫᱚ ᱠᱤᱱ ᱛᱟᱦᱮᱸ ᱠᱟᱱᱟ, ᱥᱤᱫᱩ ᱟᱨ ᱠᱟᱹᱱᱦᱩ ᱜᱮ, ᱜᱚᱲᱚ ᱫᱚᱠᱚ ᱛᱟᱦᱮᱸ ᱠᱟᱱᱟ ᱪᱟᱸᱫᱽ, ᱵᱷᱳᱭᱨᱚᱵᱽ ᱟᱨ ᱯᱷᱩᱞᱳ, ᱡᱷᱟᱱᱚ
ᱦᱚᱸ, ᱟᱪᱪᱷᱟ ᱛᱟᱦᱮᱞᱮ, ᱭᱟᱹ ᱦᱳᱭ, ᱟᱨ ᱛᱟᱦᱮᱞᱮ ᱱᱚᱰᱮ ᱚᱸᱰᱮ ᱠᱟᱛᱷᱟ ᱦᱚᱸᱠᱚ ᱪᱮᱫᱚᱜ ᱜᱮᱭᱟ, ᱡᱟᱦᱟᱸ ᱫᱚ ᱛᱟᱦᱚᱞᱮ ᱥᱤᱫᱩ, ᱠᱟᱹᱱᱦᱩ, ᱪᱟᱸᱫᱽ, ᱵᱷᱳᱭᱨᱳᱵᱽ ᱱᱩᱠᱩ ᱫᱚ ᱟᱠᱚ ᱵᱚᱭᱦᱟ ᱠᱟᱱᱟ ᱠᱚ ᱟᱨ ᱛᱟᱦᱚᱞᱮ ᱱᱩᱠᱤᱱ ᱯᱷᱩᱞᱳᱼᱡᱷᱟᱱᱚ ᱫᱚ ᱟᱠᱚ ᱨᱮᱱ ᱜᱮ ᱠᱟᱱᱟ ᱠᱚ, ᱥᱮ ᱢᱟᱱᱮᱻᱢ ᱡᱮ ᱠᱟᱠᱟ ᱥᱮ ᱟᱡ ᱡᱮᱴᱷᱟ ᱵᱟ ᱥᱮ ᱟᱡ ᱦᱚᱯᱚᱱ ᱵᱟ ᱨᱮᱱ, ᱥᱮ ᱟᱡ ᱢᱟᱨᱟᱝ ᱵᱟ ᱨᱮᱱ ᱟᱨ ᱜᱤᱫᱽᱨᱟᱹ ᱠᱟᱱᱟ?
ᱚᱱᱟ ᱫᱚ ᱴᱷᱤᱠ ᱵᱟᱹᱧ ᱵᱟᱲᱟᱭᱟ ᱦᱟᱸᱜ ᱢᱟᱱᱮ᱾ ᱟᱥᱚᱞ ᱠᱟᱛᱷᱟ ᱵᱳᱭᱮ ᱨᱮᱢᱟ ᱩᱱᱟᱹᱜ ᱜᱟᱱ ᱦᱚᱸ ᱵᱟᱝᱠᱚ ᱯᱩᱥᱴᱟᱹ ᱥᱟᱺᱦᱤᱡ ᱫᱚ ᱵᱟᱝ ᱠᱚ ᱚᱞ ᱟᱠᱟᱜᱼᱟ ᱡᱮ, ᱚᱱᱟᱵ ᱞᱟᱹᱭ ᱭᱟᱠᱚ ᱡᱮ ᱪᱟᱸᱫᱷ ᱵᱷᱳᱭᱨᱳᱵᱽ ᱯᱷᱩᱞ ᱡᱷᱟᱱᱚ ᱢᱮᱱᱟᱭᱟ, ᱢᱮᱱᱠᱷᱟᱱ ᱩᱱᱠᱩ ᱫᱚ ᱥᱤᱫᱷᱩᱼ ᱠᱟᱹᱱᱦᱩ ᱨᱮᱱ ᱱᱤᱡᱮ ᱢᱟᱱᱮ ᱢᱟᱭᱟᱝ ᱦᱟᱹᱴᱤᱧ ᱵᱚᱭᱦᱟ ᱠᱟᱱᱟ ᱠᱚ ᱥᱮ ᱟᱡ ᱠᱟᱠᱟ ᱨᱮᱱ ᱥᱮ ᱟᱡ ᱢᱟᱨᱟᱝᱼᱵᱟ ᱨᱮᱱ, ᱚᱱᱟ ᱫᱚ ᱦᱟᱸᱜ ᱴᱷᱤᱠ ᱵᱟᱹᱧ ᱵᱟᱰᱟᱭᱟ ᱾
ᱦᱮᱸ ᱦᱮᱸ ᱾
ᱟᱢ ᱡᱩᱫᱤᱢ ᱵᱟᱰᱟᱭ ᱠᱮᱭᱟ ᱛᱟᱦᱮᱞᱮᱢ ᱞᱟᱹᱭ ᱭᱟᱹᱧ ᱠᱮᱭᱟ ᱡᱮ,
ᱵᱟᱝᱼᱟ, ᱟᱫᱚ ᱠᱟᱛᱷᱟ ᱫᱚ ᱦᱩᱭᱩᱜ ᱠᱟᱱᱟ ᱩᱸᱠᱤᱱ ᱡᱟᱦᱟᱸᱭ ᱭᱟᱸ ᱯᱷᱩᱞᱳ ᱡᱷᱟᱱᱚ ᱛᱟᱹᱠᱤᱱ ᱫᱚ ᱩᱸᱠᱤᱱ ᱫᱚ ᱟᱡ ᱦᱚᱯᱚᱱᱼᱵᱟ ᱨᱮᱱ, ᱟᱸ ᱠᱩᱲᱤ ᱜᱤᱫᱽᱨᱟᱹ ᱠᱤᱱ ᱛᱟᱦᱮᱸ ᱠᱟᱱᱟ, ᱩᱸᱠᱤᱱ ᱫᱚ ᱟᱠᱚ ᱫᱚ ᱢᱤᱫᱴᱮᱱ ᱟᱡ ᱨᱮᱱ ᱵᱚᱭᱦᱟ ᱫᱚ ᱪᱩᱱᱜᱩ ᱥᱤᱫᱩ, ᱠᱟᱹᱱᱦᱩ, ᱪᱟᱸᱫᱽ, ᱵᱷᱳᱭᱨᱳᱵᱽ ᱩᱱᱠᱩ ᱫᱚ ᱟᱠᱚ ᱜᱮ ᱠᱟᱱᱟ ᱠᱚ ᱠᱤᱱᱛᱩ ᱯᱷᱩᱞᱚ ᱡᱷᱟᱱᱚ ᱛᱟᱠ ᱠᱤᱱ ᱫᱚ ᱟᱸ ᱟᱠᱚ ᱟᱡ ᱦᱚᱯᱚᱱ ᱵᱟ ᱨᱮᱱ ᱟᱸ ᱩᱱᱠᱤᱱ ᱫᱚ ᱠᱩᱲᱤ ᱜᱤᱫᱽᱨᱟᱹ ᱠᱟᱱᱟ ᱠᱤᱱ ᱟᱨᱠᱤ ᱾
ᱚᱻ
ᱟᱨ ᱡᱮ ᱦᱚᱸᱜᱼᱚᱭ ᱡᱮ ᱡᱟᱦᱟᱸ ᱡᱟᱦᱟᱸᱨᱮ ᱟᱠᱚᱣᱟᱜ ᱟᱸ ᱡᱟᱦᱟᱸ ᱦᱩᱞ ᱠᱚ ᱟᱸ ᱮᱛᱚᱦᱚᱵ ᱞᱮᱫᱟ ᱚᱱᱟ ᱱᱚᱣᱟ ᱦᱩᱞ ᱟᱨᱠᱤ ᱮᱠᱟ ᱫᱚ ᱯᱩᱡᱟ ᱠᱚ ᱞᱟᱹᱰᱷᱟᱹᱭ ᱞᱮᱫᱟ ᱛᱚ ᱱᱚᱜᱼᱚᱭ ᱡᱮ ᱯᱚᱧᱪᱟᱥ ᱦᱟᱡᱟᱨ ᱪᱮᱛᱟᱱ ᱨᱮ ᱦᱚᱲ ᱠᱚ ᱪᱟᱞᱟᱣ ᱞᱮᱱ ᱛᱟᱦᱮᱫ ᱫᱚ ᱾ ᱩᱱᱠᱩ ᱦᱚᱲ ᱫᱚ ᱪᱤᱠᱟᱹᱛᱮ ᱟᱠᱚ ᱠᱚ ᱵᱩᱡᱷᱟᱹᱣ ᱠᱮᱫᱟ ᱡᱮ, ᱱᱤᱭᱟᱹ ᱫᱤᱱᱨᱮ ᱦᱩᱞ ᱦᱮᱱᱟᱜ ᱟᱠᱟᱫᱟ ᱥᱮ ᱱᱤᱭᱟᱹ ᱫᱤᱱᱨᱮ ᱟᱵᱚ ᱵᱚᱱ ᱞᱟᱹᱲᱦᱟᱹᱭᱟ ᱱᱩᱠᱩ ᱤᱝᱨᱮᱡᱽ ᱥᱟᱶᱛᱮ ᱱᱚᱣᱟ ᱱᱚᱣᱟ ᱜᱤᱨᱟᱹ ᱫᱚ ᱢᱟᱱᱮ ᱪᱮᱫ ᱞᱮᱠᱟ ᱨᱮ ᱩᱱᱟᱹᱜ ᱥᱟᱹᱜᱤᱧ ᱫᱚ ᱪᱟᱞᱟᱣ ᱞᱮᱱᱟ? ᱦᱮᱸ ᱠᱟᱹᱴᱤᱡ
ᱱᱚᱣᱟ ᱫᱚ ᱥᱤᱫᱩ, ᱱᱚᱣᱟ ᱫᱚ ᱥᱤᱫᱩ ᱠᱟᱹᱱᱩ ᱜᱮ ᱥᱟᱨᱡᱚᱢ ᱰᱟᱹᱣᱨᱟᱹᱜ ᱛᱮ ᱜᱚᱴᱟ ᱵᱷᱟᱨᱚᱛ ᱫᱤᱥᱚᱢ ᱨᱮᱱ ᱢᱟᱱᱮ ᱥᱟᱱᱛᱟᱲ ᱦᱚᱯᱚᱱ ᱠᱤᱱ ᱡᱩᱢᱤᱫ ᱞᱮᱫ ᱠᱚᱣᱟ ᱵᱷᱚᱜᱽᱱᱟᱰᱤ ᱨᱮ᱾
ᱚ ᱟᱫᱚ ᱪᱮᱫ ᱞᱮᱠᱟ ᱠᱟᱛᱮ ᱠᱤᱱ ᱡᱩᱢᱤᱞ ᱮᱫ ᱠᱚᱣᱟ ᱵᱟ ᱪᱮᱫ ᱞᱮᱠᱟ ᱠᱟᱛᱮ ᱠᱤᱱ ᱡᱩᱢᱤᱫ ᱞᱮᱫ ᱠᱚᱣᱟ, ᱚᱱᱟ ᱠᱟᱹᱴᱤᱡ ᱞᱟᱹᱭᱟᱜ ᱢᱮ᱾
ᱦᱩᱸ ᱱᱚᱣᱟ ᱫᱚ ᱱᱚᱝᱠᱟ ᱠᱟᱛᱮᱜ ᱡᱮ ᱥᱤᱫᱩ ᱠᱟᱹᱱᱩ ᱦᱮᱸ ᱥᱟᱨᱡᱚᱢ ᱰᱷᱟᱣᱨᱟᱹᱜ ᱛᱮ ᱫᱤᱥᱚᱢ ᱫᱤᱥᱚᱢ ᱠᱤᱱ ᱫᱟᱬᱟ ᱞᱮᱜᱼᱟ᱾
ᱵᱟᱝᱜᱮ ᱟᱫᱚ ᱤᱭᱟᱹ ᱟᱡᱟᱜ ᱱᱚᱣᱟ ᱫᱚ ᱦᱚᱭ ᱛᱚ ᱛᱤᱱᱟᱹᱜ ᱴᱷᱤᱠ ᱥᱮ ᱢᱟᱱᱮ ᱵᱷᱩᱞᱮᱢ ᱞᱟᱹᱭ ᱠᱮᱫᱟ, ᱦᱚᱭᱛᱚ ᱚᱱᱟ ᱦᱚᱸ ᱦᱳᱭ ᱫᱟᱲᱮᱭᱟᱜᱼᱟ ᱟᱨ ᱤᱧ ᱡᱟᱦᱟᱸ ᱞᱮᱠᱟᱧ ᱵᱟᱲᱟᱭᱟ ᱠᱟᱹᱴᱤᱡ ᱚᱱᱟᱧ ᱞᱟᱹᱭᱟᱜ ᱠᱟᱱᱟ ᱦᱮᱸ, ᱢᱟᱱᱮ ᱱᱚᱝᱠᱟ ᱜᱤᱨᱟᱹ ᱛᱚᱞ ᱛᱟᱦᱮᱸ ᱠᱟᱱᱟ ᱡᱟᱦᱟᱸ ᱫᱚ ᱢᱟᱱᱮ ᱟᱠᱤᱱ ᱥᱤᱫᱩ ᱠᱟᱹᱱᱩ ᱛᱟᱠᱤᱱ ᱢᱟᱱᱮ ᱡᱩᱫᱤ ᱳᱭ ᱵᱟᱨ ᱪᱟᱸᱫᱳ ᱯᱚᱨ ᱡᱩᱫᱤ ᱦᱟᱸᱜ ᱦᱩᱞ ᱦᱮᱱᱟᱜ ᱟᱠᱟᱫᱟ ᱪᱮᱫ ᱥᱮ ᱞᱟᱹᱲᱦᱟᱹᱭ ᱟᱠᱚ, ᱤᱱᱟᱹ ᱡᱟᱦᱟᱸ ᱫᱚ ᱢᱤᱫᱴᱮᱱ ᱜᱤᱨᱟᱹ ᱡᱚᱠᱷᱚᱱ ᱠᱚ ᱛᱚᱞᱟ ᱥᱮ ᱵᱟᱯᱞᱟ ᱜᱤᱨᱟᱹ ᱠᱚ ᱥᱮ ᱡᱟᱦᱟᱱᱟᱜ ᱵᱷᱟᱰᱟᱱ ᱜᱤᱨᱟᱹ ᱜᱚᱜᱮ, ᱡᱩᱫᱤᱨ ᱡᱩᱫᱤ ᱢᱚᱬᱮ ᱫᱤᱱ ᱯᱚᱨᱮᱢ ᱵᱟᱯᱞᱟᱜᱼᱟ, ᱛᱟᱦᱚᱞᱮ ᱢᱚᱬᱮ ᱫᱤᱱ ᱞᱟᱦᱟᱨᱮ ᱜᱤᱨᱟᱹ ᱠᱚ ᱛᱟᱞᱟ ᱢᱚᱬᱮ ᱜᱚᱴᱮᱱ᱾ ᱠᱚ ᱜᱟᱹᱴᱟ ᱴᱷᱤᱠ ᱜᱮᱭᱟᱢ ᱟᱫᱚ ᱩᱝ ᱠᱤᱱ ᱫᱚ ᱵᱟᱨ ᱪᱟᱸᱫᱳ ᱢᱟᱲᱟᱝ ᱨᱮ ᱡᱩᱫᱤ ᱜᱤᱨᱟᱹ ᱠᱤᱱ ᱛᱚᱞ ᱞᱮᱫ ᱛᱟᱦᱮᱸᱜᱼᱟ ᱥᱮ ᱛᱚᱞ ᱞᱮᱫᱟ ᱠᱚ ᱛᱟᱦᱚᱞᱮ ᱠᱷᱟᱱ ᱫᱚ, ᱚᱱᱟ ᱜᱤᱨᱟᱹ ᱫᱚ ᱢᱟᱱᱮ ᱥᱟᱴ ᱴᱤ ᱜᱟᱹᱴ ᱛᱟᱦᱮᱸ ᱠᱟᱱᱟ, ᱥᱟᱴ ᱴᱤ ᱜᱟᱹᱴ ᱟᱫᱚ ᱱᱚᱝᱠᱟ ᱱᱩᱭ ᱴᱷᱮᱱ ᱱᱩᱭ ᱴᱟᱜ ᱱᱩᱤᱴᱟᱜ ᱢᱟᱡᱷᱤ ᱴᱷᱮᱱ, ᱛᱟᱨᱯᱚᱨᱮ ᱩᱱᱤᱴᱟᱜ ᱢᱟᱹᱡᱷᱤ ᱴᱷᱮᱱ, ᱱᱚᱝᱠᱟ ᱯᱚᱨ ᱠᱤ ᱯᱚᱨ ᱚᱱᱠᱟ ᱪᱟᱞᱟᱣ ᱠᱟᱛᱮ ᱩᱱᱠᱩ ᱢᱮᱴᱮᱱ ᱞᱟᱦᱟ ᱛᱮᱫᱚ ᱠᱳᱱᱳ ᱯᱷᱳᱱ ᱡᱩᱜᱽ ᱫᱚ ᱵᱟᱝ ᱛᱟᱦᱮᱸ ᱠᱟᱱᱟ ᱥᱮ, ᱚᱱᱟ ᱜᱤᱨᱟᱹ ᱛᱮᱜᱮ ᱜᱚᱴᱟ ᱯᱟᱥᱱᱟᱣ ᱞᱮᱱ ᱛᱟᱦᱮᱸᱜᱼᱟ ᱟᱫᱚ ᱚᱱᱮ ᱚᱱ ᱥᱮ ᱟᱨ ᱩᱱᱠᱩ ᱯᱚᱧᱪᱟᱥ ᱦᱟᱡᱟᱨ ᱥᱮ ᱢᱚᱬᱮ ᱦᱟᱡᱟᱨ ᱢᱟᱱᱮ ᱡᱮᱞ ᱦᱮᱸ ᱯᱚᱧᱪᱟᱥ ᱦᱟᱡᱟᱨ ᱠᱷᱚᱱ ᱦᱚᱸ ᱡᱟᱹᱥᱛᱤ ᱦᱚᱲ ᱚᱸᱰᱮ ᱠᱚ ᱡᱟᱣᱨᱟ ᱞᱮᱱ ᱛᱟᱦᱮᱸᱫ ᱤᱱᱟᱹ ᱠᱷᱟᱹᱛᱤᱨ ᱚᱱᱠᱟ ᱜᱤᱨᱟᱹ ᱧᱟᱢ ᱠᱟᱛᱮ ᱦᱮᱸ᱾ ᱢᱟ ᱞᱟᱹᱭ ᱞᱟᱹᱭ ᱛᱟᱯᱚᱨᱮ ᱢᱟ ᱞᱟᱹᱭ ᱤᱫᱤ ᱢᱮ᱾
ᱚ ᱫᱚ ᱵᱷᱚᱜᱽᱱᱟᱰᱤ ᱨᱮᱠᱚ ᱡᱟᱣᱨᱟ ᱞᱮᱱ ᱛᱟᱦᱮᱸᱜᱼᱟ ᱵᱷᱚᱜᱽᱱᱟᱰᱤ ᱨᱮᱜᱮ ᱢᱟᱲᱟᱝ ᱯᱳᱭᱞᱳ ᱦᱩᱞ ᱫᱚ ᱮᱛᱚᱦᱚᱵ ᱞᱮᱱᱟ, ᱚᱸᱰᱮ ᱠᱷᱚᱱᱟᱜ ᱜᱮ ᱯᱩᱨᱟᱹ ᱜᱚᱴᱟ ᱵᱷᱟᱨᱚᱛ ᱫᱤᱥᱚᱢ ᱢᱟᱱᱮ ᱯᱟᱥᱱᱟᱣ ᱞᱮᱱ ᱛᱟᱦᱮᱸᱜᱼᱟ ᱮᱴᱟᱜ ᱮᱴᱟᱜ ᱫᱤᱥᱚᱢ ᱠᱚᱨᱮ ᱦᱚᱸ, ᱵᱤᱦᱟᱨ ᱡᱷᱟᱲᱠᱚᱸᱰ
ᱟᱪᱪᱷᱟ, ᱟᱪᱪᱷᱟ
ᱦᱳᱭ ᱟᱫᱚ ᱛᱟᱯᱚᱨᱮ ᱯᱟᱭᱞᱟᱹ ᱫᱚᱻ ᱛᱟᱯᱚᱨᱮ ᱱᱩᱠᱤᱱ ᱠᱷᱚᱱᱟᱜ ᱢᱟᱲᱟᱝ ᱛᱮᱢᱟ ᱟᱨ ᱢᱤᱫ ᱴᱮᱱ ᱦᱩᱞᱜᱟᱹᱨᱤᱭ ᱛᱟᱦᱮᱸ ᱠᱟᱱᱟᱭ ᱩᱱᱤᱭᱟᱜ ᱧᱩᱛᱩᱢ ᱫᱚ ᱪᱮᱫ ᱛᱟᱦᱮᱸ ᱠᱟᱱ ᱛᱟᱭᱟ? ᱟᱨ ᱩᱱᱤ ᱫᱚ ᱪᱮᱫ ᱞᱮᱠᱟ ᱛᱮ ᱩᱱᱤ ᱦᱚᱸᱭ ᱢᱟᱱᱮ ᱞᱟᱹᱲᱦᱟᱹᱭ ᱠᱟᱱ ᱛᱟᱦᱮᱸᱜ ᱟᱭ?
ᱢᱟᱲᱟᱝ ᱛᱮᱫᱚ ᱞᱟᱦᱟ ᱛᱮᱫᱚ ᱛᱟᱦᱮᱸ ᱠᱟᱱᱟᱭ, ᱛᱤᱞᱠᱟᱹ ᱢᱟᱹᱡᱷᱤ
ᱦᱩᱸ
ᱩᱱᱤ ᱫᱚ ᱯᱳᱭᱞᱳ ᱥᱟᱱᱛᱟᱲ ᱨᱮᱱ ᱯᱷᱨᱤᱰᱚᱢ ᱯᱷᱟᱭᱴᱟᱨ ᱠᱚ ᱢᱮᱛᱟᱭᱟ ᱾
ᱦᱩᱸ ᱾ ᱟᱨ ᱨᱚᱲ ᱵᱟᱝ ᱟᱸᱡᱚᱢᱚᱜ ᱠᱟᱱ ᱛᱟᱢᱟ, ᱦᱤᱛᱚᱜ ᱫᱚ ᱦᱮᱸ ᱞᱟᱹᱭ ᱢᱮ ᱾
ᱱᱮ ᱩᱱᱤ ᱜᱮ ᱯᱳᱭᱞᱳ ᱞᱟᱹᱲᱦᱟᱹᱭ ᱟᱨᱟᱢᱵᱚ ᱞᱮᱜ ᱟᱭ ᱾
ᱦᱮᱸ ᱦᱮᱸ ᱦᱮᱸ ᱟᱪᱪᱷᱟ ᱟᱪᱪᱷᱟ᱾ ᱩᱱᱤ ᱫᱚ ᱪᱤᱞᱤ ᱠᱚ ᱢᱮᱛᱟᱭᱟ, ᱩᱱᱤᱭᱟᱜ ᱧᱩᱛᱩᱢ ᱪᱮᱫ ᱛᱟᱭ?
ᱞᱟᱹᱜᱤᱫ ᱛᱮᱫᱚ ᱨᱚᱲ ᱟᱸᱡᱚᱢᱚᱜ ᱠᱟᱱᱟ?
ᱦᱮᱞᱳ ᱾
ᱦᱮᱸ ᱾
ᱦᱮᱸ ᱩᱱᱤ ᱫᱚ ᱪᱮᱞᱮᱠᱚ ᱢᱮᱛᱟᱭᱟ?
ᱛᱤᱞᱠᱟᱹ ᱢᱟᱺᱡᱷᱤ ᱩᱱᱤ ᱜᱮ ᱯᱳᱭᱞᱳ ᱥᱟᱱᱛᱟᱲ ᱨᱮᱱ ᱦᱩᱞᱜᱟᱨᱤᱭᱟ ᱫᱚ ᱛᱟᱦᱮᱸ ᱠᱟᱱᱟᱭ ᱾
ᱦᱮᱸ ᱦᱮᱸ ᱟᱪᱪᱷᱟ ᱛᱤᱞᱠᱟᱹ ᱟᱪᱪᱷᱟ ᱟᱪᱪᱷᱟ ᱛᱤᱞᱠᱟᱹ ᱢᱟᱺᱡᱷᱤ ᱟᱨᱠᱤ ᱩᱱᱤ ᱫᱚ ᱛᱤᱱᱟᱹᱜ ᱢᱟᱹᱦᱤᱛ ᱨᱮ, ᱩᱱᱤ ᱫᱚ ᱞᱟᱹᱲᱦᱟᱹᱭ ᱨᱮ ᱵᱚᱲᱦᱮ ᱞᱮᱱ ᱛᱟᱦᱮᱸᱜᱼᱟᱭ
ᱵᱟᱹᱧ ᱵᱩᱡᱷᱟᱹᱣ ᱞᱮᱫ ᱟ ᱟᱨ ᱢᱤᱫ ᱫᱷᱟᱣ ᱞᱟᱹᱭ ᱢᱮ ᱾
ᱞᱟᱹᱭ ᱫᱟᱹᱧ ᱛᱤᱞᱠᱟᱹ ᱢᱟᱹᱡᱷᱤ ᱫᱚ ᱛᱤᱱᱟᱹᱜ ᱢᱟᱹᱦᱤᱛ ᱨᱮ ᱞᱟᱹᱲᱦᱟᱹᱭ ᱨᱮ ᱵᱚᱲᱦᱮ ᱞᱮᱱ ᱛᱟᱦᱮᱸᱜᱼᱟᱭ?
ᱚᱱᱟ ᱫᱚ ᱦᱟᱸᱜ ᱴᱷᱤᱠ ᱵᱟᱹᱧ ᱫᱤᱥᱟᱹᱭ ᱮᱜᱼᱟ, ᱛᱚ ᱵᱟᱲᱟᱭ ᱠᱷᱟᱱ ᱟᱢ ᱞᱟᱹᱭ ᱟᱹᱧᱟ ᱾
ᱤᱧᱟᱹᱜ ᱦᱚᱸ ᱩᱭᱦᱟᱹᱨ ᱫᱚ ᱦᱟᱸᱜ ᱵᱟᱹᱱᱩᱜ ᱠᱟᱫᱟ᱾ ᱟᱫᱚ ᱚᱱᱟ ᱜᱮ ᱟᱢ ᱴᱷᱮᱱ ᱠᱩᱠᱞᱤᱧ ᱫᱚᱦᱚ ᱠᱮᱫᱟ ᱾ ᱟᱪᱪᱷᱟ ᱟᱪᱪᱷᱟ ᱛᱟᱦᱚᱞᱮ ᱚᱱᱟ ᱞᱟᱦᱟ ᱨᱮ ᱩᱱᱠᱩ ᱠᱚ ᱛᱟᱦᱮᱸ ᱠᱟᱱᱟ ᱟᱨ ᱡᱮ ᱱᱚᱜᱼᱚᱭ ᱡᱮ ᱦᱩᱞ ᱟᱵᱚ ᱦᱩᱞ ᱵᱚᱱ ᱢᱟᱱᱟᱣ ᱫᱟ ᱟᱨ ᱱᱚᱝᱠᱟ ᱦᱩᱞ ᱫᱤᱵᱚᱥ ᱫᱤᱱ ᱨᱮ ᱡᱟᱦᱟᱸ ᱫᱚ ᱟᱵᱚ ᱯᱨᱳᱜᱨᱟᱢ ᱥᱮ ᱚᱨᱜᱮᱥᱴᱟᱨ ᱥᱮ ᱯᱟᱛᱟ ᱮᱱᱮᱢ ᱟᱹᱰᱤ ᱠᱤᱪᱷᱩ ᱥᱟᱯᱲᱟᱣ ᱵᱚᱱ ᱫᱚᱦᱚᱭ ᱮᱜᱼᱟ ᱾ ᱟᱫᱚ ᱤᱱᱟᱹ ᱫᱤᱱ ᱨᱮ ᱟᱵᱚᱣᱟᱜ ᱫᱚ ᱪᱮᱫ ᱠᱟᱱ ᱛᱟᱵᱚᱱᱟ ᱡᱮ ᱢᱮᱫᱴᱮᱱ ᱨᱟᱹᱥᱠᱟᱹ ᱨᱮᱭᱟᱜ ᱫᱤᱱ ᱠᱟᱱᱟ ᱥᱮ ᱢᱤᱫᱴᱮᱱ ᱢᱟᱱᱮ ᱫᱩᱠ ᱨᱮᱭᱟᱜ ᱡᱟᱦᱟᱸ ᱫᱚ ᱢᱟᱭᱟᱢ ᱠᱚ ᱞᱤᱸᱡᱤ ᱞᱮᱱ ᱛᱟᱵᱚᱱ ᱛᱟᱦᱮᱸᱱ ᱟᱵᱚ ᱥᱟᱱᱛᱟᱲ ᱦᱚᱯᱚᱱᱟᱜ ᱛᱟᱦᱚᱞᱮ ᱟᱢᱟᱜ ᱞᱟᱹᱭ ᱫᱚ ᱪᱮᱫ ᱡᱮ ᱱᱚᱜᱼᱚᱭ ᱡᱮ ᱟᱵᱚ ᱱᱚᱝᱠᱟ ᱯᱟᱛᱟ ᱪᱷᱟᱛᱟ ᱛᱟ ᱵᱚᱱ ᱫᱚᱦᱚᱭ ᱱᱚᱣᱟ ᱫᱚ ᱛᱤᱱᱟᱹᱜ ᱴᱷᱤᱠᱚᱜ ᱠᱟᱱᱟ ᱥᱮ ᱵᱷᱩᱞᱩᱜ ᱠᱟᱱᱟ
ᱦᱩᱞ, ᱦᱩᱞ ᱢᱟᱦᱟ ᱦᱤᱞᱳᱜ ᱫᱚ ᱟᱹᱰᱤᱡᱟᱭᱜᱟ ᱠᱚᱨᱮ ᱦᱳᱭᱳᱜ ᱠᱟᱱᱟ ᱢᱮᱱᱠᱷᱟᱱ ᱚᱱᱟ ᱫᱚ ᱢᱟᱱᱮ ᱵᱟᱹᱲᱤᱡ ᱜᱮᱭᱟ᱾ ᱡᱮᱦᱮᱛᱩ ᱦᱩᱞ ᱫᱚ ᱢᱟᱱᱮ ᱢᱤᱫ ᱴᱟᱝ ᱫᱩᱠ ᱨᱮᱭᱟᱜ ᱢᱟᱱᱮ ᱩᱱ ᱦᱤᱞᱳᱜ ᱫᱚ ᱟᱨᱠᱤ ᱫᱩᱠ ᱜᱮ ᱛᱟᱦᱮᱸ ᱠᱟᱱᱟ ᱪᱮᱫᱟᱜ ᱥᱮ ᱩᱱᱟᱹᱜ ᱡᱮ, ᱩᱱᱟᱹᱜ ᱥᱟᱱᱛᱟᱲ ᱢᱟᱹᱱᱢᱤ ᱠᱚ ᱜᱚᱡ ᱞᱮᱱᱟ ᱟᱠᱚᱣᱟᱜ ᱦᱟᱥᱟ ᱡᱟᱭᱜᱟ ᱵᱷᱤᱴᱟᱹ ᱢᱟᱴᱤ ᱠᱷᱟᱹᱛᱤᱨ ᱛᱚ ᱩᱱ ᱦᱤᱞᱳᱜ ᱫᱚ ᱮᱴᱟᱜ ᱮᱱᱮᱡ ᱥᱮᱨᱮᱹᱧ ᱥᱮ ᱯᱟᱛᱟ ᱯᱚᱨᱚᱵᱽᱫᱚ ᱵᱟᱝ ᱜᱮ ᱦᱳᱭ ᱞᱟᱹᱠᱛᱤᱭᱟ ᱾ ᱤᱧᱟᱹᱜ ᱢᱚᱱᱮ ᱞᱮᱠᱟ ᱫᱚᱭ ᱞᱟᱹᱭᱼᱟ ᱾
ᱚ ᱟᱪᱪᱷᱟ ᱟᱪᱪᱷᱟ ᱾
ᱦᱳᱭ ᱟᱫᱟ ᱦᱚᱸᱜᱼᱝᱠᱟ ᱟᱵᱚ ᱥᱟᱱᱛᱟᱲ ᱠᱚ ᱢᱟᱱᱮ ᱠᱚ ᱤᱭᱟᱹ ᱢᱟᱱᱮ ᱪᱮᱫ ᱠᱚ ᱞᱟᱹᱭ ᱱᱚᱝᱠᱟ ᱟᱨᱠᱤ ᱱᱤᱛᱚᱜ ᱱᱮᱛᱟᱨ ᱫᱚ ᱡᱮᱢᱚᱱ ᱜᱚᱴᱟᱜ ᱜᱮ ᱯᱟᱛᱟ ᱪᱷᱟᱛᱟ ᱠᱚ ᱦᱩᱭᱩᱜ ᱠᱟᱱᱟ ᱥᱮ ᱟᱨᱠᱤ ᱚᱱᱟ ᱦᱩᱞ ᱤᱭᱟᱹ ᱦᱤᱞᱳᱜ ᱟᱨᱠᱤ ᱯᱨᱳᱜᱨᱟᱢ ᱠᱚ ᱫᱚᱦᱚᱭ ᱫᱟ ᱾ ᱮᱠᱪᱩᱭᱮᱞᱤ ᱱᱚᱣᱟ ᱫᱚ ᱠᱤᱱᱛᱩ ᱵᱟᱝ ᱜᱮ ᱵᱷᱟᱜᱤᱭᱟ, ᱱᱚᱣᱟ ᱟᱵᱚ ᱥᱟᱱᱛᱟᱲ ᱵᱚᱭᱦᱟ ᱵᱟᱠᱚ ᱵᱩᱡᱷᱟᱹᱣ ᱫᱟᱲᱮᱜ ᱠᱟᱱᱟ ᱾ ᱡᱮ ᱱᱚᱣᱟ ᱡᱮ ᱱᱚᱣᱟ ᱯᱨᱳᱜᱨᱟᱢ ᱫᱚ ᱵᱟᱝ ᱜᱮ ᱪᱟᱪᱞᱟᱣ ᱜᱮ ᱞᱟᱹᱠᱛᱤ ᱭᱟ ᱢᱟᱱᱮ ᱪᱮᱫᱟᱜ ᱥᱮ ᱤᱱᱟᱹ ᱦᱤᱞᱳᱜ ᱫᱚ ᱟᱵᱚ ᱢᱤᱫ ᱴᱮᱱ ᱫᱩᱠ ᱟᱨ ᱟᱨ ᱫᱩᱠ ᱦᱚᱸ ᱥᱟᱶᱛᱮ ᱦᱳᱭ ᱢᱟᱱᱮ ᱞᱟᱹᱲᱦᱟᱹᱭ ᱛᱮ ᱵᱚᱱ ᱫᱟᱲᱮ ᱞᱮᱱ ᱛᱟᱦᱮᱸ ᱚᱱᱟ ᱨᱟᱹᱥᱠᱟᱹ ᱟᱨᱠᱤ ᱫᱩᱠ ᱜᱮ ᱡᱟᱹᱥᱛᱤ ᱩᱱᱟᱹᱜ ᱜᱟᱱ ᱦᱚᱲ ᱠᱚ ᱛᱟᱦᱮᱸ ᱠᱟᱱ ᱛᱟᱵᱚᱱᱟ ᱟᱵᱚ ᱥᱟᱱᱛᱟᱲ ᱦᱚᱯᱚᱱ ᱠᱚ ᱜᱚᱡ ᱦᱚᱪᱚ ᱞᱮᱱ ᱛᱟᱦᱮᱸᱜᱼᱟ ᱥᱮ ᱟᱵᱚ ᱵᱚᱱ ᱛᱟᱨ ᱢᱚᱫᱽᱫᱷᱮ ᱨᱮ ᱟᱵᱚ ᱵᱚᱱ ᱞᱟᱹᱲᱦᱟᱹᱭ ᱛᱮ ᱵᱚᱱ ᱡᱤᱛᱠᱟᱹᱨ ᱞᱮᱱ ᱛᱟᱦᱮᱸᱜᱼᱟ᱾ ᱠᱤᱱᱛᱩ ᱤᱱᱟᱹ ᱦᱤᱞᱳᱜ ᱫᱚ ᱤᱱᱟᱹ ᱦᱤᱞᱳᱜ ᱫᱚ ᱡᱟᱦᱟᱸ ᱞᱮᱠᱟ ᱢᱟᱱᱮ ᱟᱵᱚ ᱠᱚ ᱜᱚᱡ ᱜᱚᱡ ᱴᱟᱜ ᱠᱚ ᱛᱟᱵᱚᱱᱟ ᱠᱚ ᱟᱵᱚ ᱨᱮᱱ ᱥᱟᱱᱛᱟᱲ ᱦᱚᱯᱚᱱ ᱠᱚ ᱠᱤᱱᱛᱩ ᱤᱱᱟᱹ ᱦᱤᱞᱳᱜ ᱫᱚ ᱱᱚᱝᱠᱟ ᱟᱵᱚ ᱨᱟᱹᱥᱠᱟᱹ ᱨᱮᱭᱟᱜ ᱫᱤᱱ ᱫᱚ ᱵᱟᱝ ᱠᱟᱱ ᱛᱟᱵᱚᱱᱟ ᱴᱷᱤᱠ ᱜᱮᱭᱟ ᱾ ᱚᱸᱰᱮ ᱫᱚ ᱟᱵᱚ ᱫᱩᱠ ᱨᱮᱭᱟᱜ ᱫᱤᱱ ᱠᱟᱱ ᱛᱟᱵᱚᱱᱟ ᱢᱟᱱᱮ ᱦᱮᱸ ᱮᱢᱱᱤ ᱛᱮ ᱢᱟ ᱟᱵᱚ ᱵᱚᱱ ᱜᱚᱡ ᱢᱟᱱᱮ ᱚᱱᱠᱟ ᱢᱟᱭᱟᱝ ᱠᱚ ᱞᱤᱸᱡᱤ ᱠᱟᱱᱟ ᱥᱮ
ᱟᱨ ᱩᱱᱟᱹᱜ ᱦᱚᱲ ᱛᱟᱦᱮᱸ ᱠᱟᱛᱮᱜ ᱦᱳᱭ ᱦᱳᱭ᱾
ᱦᱳᱭ ᱢᱟᱱᱮ ᱳᱭᱛᱳ ᱤᱧᱟᱹᱜ ᱢᱚᱱᱮ ᱞᱮᱠᱟ ᱫᱚ ᱦᱩᱭᱩᱜᱼᱟ ᱡᱟᱦᱟᱸ ᱴᱚᱴᱷᱟ ᱠᱚᱨᱮ ᱡᱟᱦᱟᱸ ᱢᱟᱱᱮ ᱦᱩᱞ ᱢᱟᱦᱟ ᱦᱤᱞᱳᱜ ᱮᱴᱟᱜ ᱠᱤᱪᱷᱩ ᱯᱨᱳᱜᱨᱟᱢ ᱠᱚ ᱛᱟᱦᱮᱱ ᱠᱟᱱᱟ ᱛᱚ ᱦᱳᱭ ᱚᱸᱰᱮᱱ ᱠᱚ ᱥᱟᱱᱛᱟᱲ ᱢᱟᱹᱱᱢᱤ ᱫᱚ ᱦᱩᱞ ᱪᱮᱫ ᱠᱟᱱᱟ ᱚᱱᱟᱜᱮ ᱦᱳᱭᱛᱳ ᱴᱷᱤᱠ ᱴᱷᱟᱠ ᱡᱷᱚᱛᱚ ᱥᱮᱫ ᱵᱟᱝᱠᱚ ᱵᱟᱲᱟᱭᱟ ᱦᱩᱞ ᱪᱮᱫᱟᱜ ᱦᱩᱭ ᱞᱮᱱᱟ ᱢᱮᱱᱛᱮ ᱦᱚᱭᱛᱚ ᱡᱩᱫᱤ ᱠᱚ ᱵᱟᱲᱟᱭ ᱠᱮᱭᱟ ᱦᱩᱞ ᱪᱮᱫ ᱠᱟᱱᱟ ᱟᱨ ᱪᱮᱫᱟᱜ ᱦᱩᱞ ᱞᱮᱱᱟ ᱱᱚᱣᱟ ᱦᱩᱞ ᱥᱮᱸᱜᱮᱞ ᱡᱩᱸᱰᱤ ᱞᱮᱱᱟ᱾ ᱛᱚ ᱮᱸᱰᱮ ᱡᱩᱫᱤ ᱠᱚ ᱵᱟᱲᱟᱭ ᱠᱟᱜ ᱠᱮᱭᱟ ᱛᱟᱦᱞᱮ ᱢᱟᱱᱮ ᱱᱚᱣᱟ ᱵᱷᱩᱞ ᱫᱚ ᱦᱟᱸᱜ ᱵᱟᱠᱚ ᱠᱟᱹᱢᱤ ᱠᱮᱭᱟ ᱡᱮ ᱩᱱ ᱦᱤᱞᱳᱜ ᱚᱨᱜᱮᱥᱴᱟᱨ ᱥᱮ ᱮᱴᱟᱜ ᱡᱟᱦᱟᱸ ᱞᱮᱠᱟᱱᱟᱜ ᱯᱨᱳᱜᱨᱟᱢ ᱠᱚ ᱦᱩᱭ ᱫᱚ᱾
ᱦᱮᱸ ᱦᱮᱸ
ᱤᱧᱟᱹᱜ ᱢᱟᱲᱟᱝ ᱴᱟᱠᱟ ᱞᱮᱠᱟ ᱫᱚ ᱞᱟᱹᱭᱟ ᱦᱟᱸᱜ᱾
ᱦᱳᱭ ᱦᱳᱭ ᱤᱧᱟᱹᱜ ᱤᱧᱟᱹᱜ ᱩᱭᱦᱟᱹᱨ ᱛᱮᱦᱚᱸ ᱚᱱᱟᱜᱤᱧ ᱞᱟᱹᱭᱟ ᱱᱤᱭᱟᱹ ᱡᱟᱦᱟᱸ ᱚᱨᱜᱟᱱᱤᱡ ᱱᱤᱛᱚᱜ ᱡᱮᱢᱚᱱ ᱥᱤᱠᱠᱷᱤᱛᱚ ᱦᱚᱲ ᱫᱚ ᱱᱤᱛ ᱵᱚᱱ ᱡᱟᱹᱥᱛᱤ ᱜᱮᱭᱟ ᱥᱮ ᱱᱚᱣᱟ ᱫᱚ ᱵᱩᱡᱷᱟᱹᱣ ᱞᱟᱹᱠᱛᱤ ᱠᱟᱱ ᱛᱟᱵᱚᱱᱟ᱾ ᱱᱤᱛᱚᱜ ᱫᱚ ᱩᱱᱟᱹᱜ ᱵᱚᱠᱟ ᱦᱚᱸ ᱵᱟᱹᱱᱩᱜ ᱵᱚᱱᱟ ᱡᱮ ᱟᱵᱚ ᱢᱩᱨᱠᱷᱩ ᱜᱮᱭᱟᱵᱚᱱ ᱵᱟᱵᱚᱱ ᱵᱟᱲᱟᱭᱟ ᱚᱞᱳᱜ ᱚᱱᱟ ᱢᱟ ᱠᱚᱢ ᱵᱤᱥᱤ ᱡᱷᱚᱛᱚ ᱦᱚᱲ ᱜᱮᱵᱚᱱ ᱵᱟᱲᱟᱭ ᱜᱮᱭᱟ ᱟᱨ ᱡᱷᱚᱛᱚ, ᱡᱷᱚᱛᱚ ᱴᱚᱞᱟ ᱨᱮᱜᱮ ᱥᱮ ᱛᱚ ᱟᱹᱛᱩ ᱨᱮ ᱜᱮ ᱟᱨᱠᱤ ᱢᱟᱱᱮ ᱢᱟᱱᱮ ᱚᱸᱰᱮ ᱪᱮᱫ ᱠᱚ ᱞᱟᱹᱭᱟ ᱥᱮᱵᱷᱮᱱᱴᱤ ᱯᱷᱟᱭᱤᱵᱷ ᱯᱟᱨᱥᱮᱱᱴ ᱥᱤᱠᱠᱷᱤᱛᱚ ᱦᱚᱲ ᱦᱮᱱᱟᱜ ᱠᱚ ᱠᱷᱟᱱ ᱫᱚ ᱚᱱᱮ ᱴᱩᱭᱮᱱᱴᱤ ᱯᱷᱟᱭᱤᱵᱷ ᱯᱟᱨᱥᱮᱱᱴ ᱫᱚ ᱢᱟᱱᱮ ᱢᱩ ᱠᱩ ᱦᱚᱲ ᱢᱮᱱᱟᱜ ᱠᱚᱣᱟ ᱠᱤᱱᱛᱩ ᱛᱟᱨ ᱢᱚᱫᱫᱷᱮ ᱨᱮᱜᱮ ᱵᱟᱠᱚ ᱵᱩᱡᱷᱟᱹᱣ ᱫᱟᱲᱟᱭᱟ ᱛᱟᱵᱚᱱ ᱠᱟᱱᱟ,
ᱚᱱᱟ ᱫᱚ ᱦᱟᱸᱜ ᱟᱢ ᱟᱨ ᱤᱧ ᱛᱚ ᱦᱟᱸᱜ ᱵᱟᱞᱟᱝ ᱞᱟᱹᱭ ᱫᱟᱲᱮᱭᱟᱜᱼᱟ᱾ ᱚᱱᱟ ᱴᱚᱴᱷᱟ ᱨᱮᱱ ᱜᱮᱠᱚ ᱞᱟᱹᱭ ᱫᱟᱲᱮᱭᱟᱜᱼᱟ ᱡᱮ ᱪᱮᱫᱟᱜ ᱱᱚᱣᱟ ᱵᱷᱩᱞ ᱠᱚ ᱠᱟᱹᱢᱤᱭᱮᱫᱼᱟ ᱢᱮᱱᱛᱮ, ᱞᱟᱹᱠᱛᱤ ᱠᱟᱱᱟ ᱡᱮ ᱟᱵᱚ ᱠᱚ ᱵᱟᱲᱟᱭᱟᱱ ᱦᱚᱲᱜᱮ ᱞᱟᱦᱟᱜ ᱟᱵᱚᱱ ᱡᱮ ᱱᱚᱣᱟ ᱫᱚ ᱵᱷᱩᱞ ᱜᱮᱭᱟ ᱢᱮᱱᱛᱮ᱾
ᱦᱮᱸ ᱦᱮᱸ ᱮᱠᱪᱩᱭᱮᱞᱤ ᱟᱵᱚ ᱠᱩ ᱵᱩᱡᱷᱟᱹᱣ ᱞᱟᱜᱛᱤ ᱠᱟᱱᱟ᱾ ᱟᱨ ᱱᱟᱦᱟᱜ ᱡᱩᱜᱽ ᱫᱚ ᱱᱚᱝᱠᱟᱜ ᱠᱟᱱᱟ ᱛᱤᱱᱟᱹᱜ ᱦᱚᱲᱮᱢ ᱵᱩᱡᱷᱟᱹᱣ ᱮᱭᱟ ᱥᱮ ᱩᱱᱟᱹᱜ ᱜᱮ ᱟᱢᱮ ᱵᱩᱡᱷᱟᱹᱣ ᱢᱮᱭᱟ ᱡᱮ ᱟᱡ ᱪᱮᱫ ᱵᱟᱲᱟᱭᱟ ᱤᱧᱟᱹᱜ ᱱᱚᱰᱮ ᱵᱩᱡᱷᱟᱹᱣ ᱦᱮᱡ ᱟᱠᱟᱱᱟ᱾
ᱚᱱᱟ ᱞᱮᱠᱷᱟᱱ ᱫᱚ ᱟᱨ ᱵᱟᱝ ᱡᱮᱦᱮᱛᱩᱢ ᱵᱷᱩᱞ ᱮᱜᱼᱟ ᱚᱱᱟ ᱫᱚ ᱵᱷᱩᱞ ᱫᱚ ᱵᱷᱩᱞ ᱜᱮ ᱞᱟᱹᱭ ᱛᱟᱢᱟ᱾ ᱤᱧ ᱫᱚ ᱵᱟᱹᱧ ᱞᱟᱹᱭᱟ ᱡᱮ ᱚᱱᱟᱫᱚ ᱵᱷᱟᱞᱮᱢ ᱠᱟᱹᱢᱤᱭᱮᱫᱼᱟ ᱵᱷᱩᱞ ᱫᱚ ᱦᱟᱸᱜ ᱵᱷᱩᱞ ᱜᱮ ᱞᱟᱹᱭ ᱦᱩᱭᱩᱜᱼᱟ᱾
ᱦᱳᱭ ᱱᱚᱝᱠᱟ ᱵᱟᱠᱚ ᱵᱩᱡᱷᱟᱹᱣ ᱫᱟᱲᱮᱭᱟᱜ ᱛᱟᱵᱚᱱ ᱠᱟᱱᱟ ᱟᱵᱚ ᱥᱟᱱᱛᱟᱲ ᱠᱚ᱾ ᱵᱷᱩᱞ ᱠᱟᱱ ᱨᱮᱦᱚᱸ ᱠᱚ ᱤᱭᱟᱹᱭᱮᱫᱟ ᱡᱮ ᱱᱚᱣᱟ ᱫᱚ ᱵᱷᱩᱞ ᱫᱚ ᱵᱟᱝ ᱠᱟᱱᱟ ᱢᱮᱱᱛᱮ᱾